ᱤᱦ
ᱚ ᱡᱚᱦᱟᱨ ᱜᱮ ᱜᱚᱢᱠᱮ
ᱱᱟᱯᱟᱭ ᱵᱟᱲᱟ ᱜᱤ,
ᱦᱮᱸ ᱱᱟᱯᱟᱭ ᱵᱟᱲᱟ ᱜᱮ, ᱟᱪᱪᱷᱟ ᱜᱚᱝᱠᱮ ᱞᱟᱹᱭ ᱯᱩᱭᱞᱳ ᱠᱩᱞᱤ ᱞᱮᱵᱤᱱ ᱜᱮ ᱟᱞᱤᱧ ᱴᱷᱮᱱ ᱠᱷᱚᱱ ᱡᱟᱦᱟᱱᱟᱜ ᱚᱱᱠᱟ ᱟᱣᱟᱡᱽ ᱵᱟᱝ ᱟᱸᱡᱚᱢᱚᱜ ᱠᱟᱱᱟ ᱛᱚ?
ᱵᱟᱝ ᱟᱡᱚᱢᱚᱜ ᱠᱟᱱᱟ ᱜᱚᱢᱠᱮ ᱟᱹᱞᱤᱧ ᱴᱷᱮᱱ ᱠᱷᱚᱱ?
ᱟᱵᱤᱱ ᱴᱷᱮᱱ ᱠᱳᱱᱳ ᱴᱷᱤᱠ ᱴᱷᱟᱠ ᱜᱮᱭᱟ᱾ ᱟᱨ ᱤᱧᱟᱹᱜ ᱯᱷᱮᱱ ᱦᱟᱣᱟ ᱠᱚ ᱵᱟᱝ ᱟᱡᱚᱢᱚᱜ ᱠᱟᱱᱟ?
ᱵᱟᱝ ᱵᱟᱝ
ᱟᱪᱪᱷᱟ ᱟᱪᱪᱷᱟ ᱟᱪᱪᱷᱟ ᱟᱹᱰᱤ ᱢᱚᱡᱽ
ᱚ ᱜᱚᱝᱠᱮ ᱟᱹᱞᱤᱧᱟᱜ?
ᱜᱚᱝᱠᱮ ᱟᱫᱚᱻ ᱟᱹᱰᱤ ᱫᱤᱱ ᱯᱚᱨ ᱟᱨ ᱱᱟᱯᱟᱭ ᱵᱟᱲᱟ ᱜᱮᱭᱟᱵᱤᱱ ᱛᱚ?
ᱟᱹᱞᱤᱧ ᱫᱚ ᱟᱯᱟᱛᱚᱛᱚ ᱫᱚ ᱢᱚᱡᱽ ᱜᱤ ᱱᱤᱛᱚ ᱫᱚ ᱱᱟᱯᱟᱭ ᱜᱮ ᱦᱮᱱᱟᱜ ᱞᱤᱧ ᱟᱵᱮᱱ ᱜᱮ ᱜᱚᱝᱠᱮ.?
ᱟᱦ, ᱟᱞᱤᱧ ᱦᱚᱸ ᱜᱚᱝᱠᱮ ᱱᱤᱭᱟᱹ ᱜᱷᱟᱹᱲᱤᱡ ᱫᱚ ᱱᱟᱭ ᱱᱟᱯᱟᱭ ᱵᱟᱲᱟᱜ ᱜᱮ ᱟᱫᱚ ᱟᱹᱵᱤᱱ ᱜᱮᱞᱤᱧ ᱛᱟᱺᱜᱤᱭᱮᱫ ᱵᱤᱱ ᱛᱟᱦ ᱞᱮᱫᱟᱞᱤᱧ ᱚᱠᱟᱭᱱᱟᱭ ᱵᱷᱟᱞᱟ ᱱᱩᱭ ᱜᱟᱛᱮ ᱫᱚ?
ᱦᱮᱸ ᱟᱫᱚᱧ ᱢᱮᱱᱫᱟ ᱦᱮᱸ ᱜᱚᱝᱠᱮ ᱟᱸᱡᱚᱢᱚᱜ ᱠᱟᱱᱟ?
ᱟᱡᱚᱢᱚᱜ ᱠᱟᱱᱟ ᱜᱚᱢᱠᱮ ᱞᱟᱹᱭ ᱢᱮ?
ᱟᱫᱚᱧ ᱢᱮᱱᱫᱟ ᱦᱚᱜᱚᱭᱛᱚ ᱦᱩᱞ ᱢᱟᱦᱟ ᱠᱚ ᱢᱟᱱᱟᱣ ᱦᱩᱞ ᱢᱟᱦᱟ ᱠᱚᱵᱚᱱ ᱢᱟᱱᱟᱣ ᱠᱮᱫᱟ ᱛᱟᱯᱚᱨ ᱯᱚᱨ ᱩᱱ ᱡᱚᱠᱷᱚᱱ ᱦᱚᱸ ᱟᱹᱞᱤᱧ ᱦᱚᱸ ᱟᱹᱵᱤᱱ ᱥᱮᱫ ᱪᱟᱞᱟᱣ ᱪᱟᱞᱟᱣ ᱞᱟᱹᱭ ᱫᱟᱞᱤᱧ ᱦᱩᱞ ᱢᱟᱦᱟ ᱢᱟᱱᱟᱣ ᱟᱵᱤᱱ ᱥᱮᱫ ᱞᱤᱧ ᱪᱟᱞᱟᱜᱼᱟ ᱾ ᱛᱟᱨᱯᱚᱨᱮ ᱟᱫᱚ ᱟᱹᱞᱤᱧ ᱦᱚᱸ ᱟᱫᱚ
ᱟᱪᱷᱟ ᱟᱪᱷᱟ
ᱵᱟᱝᱞᱤᱧ ᱵᱟᱜᱟᱣ ᱫᱟᱲᱮᱭᱟᱫᱟ᱾
ᱟᱪᱪᱷᱟ ᱛᱚᱵᱮ ᱜᱚᱝᱠᱮ ᱛᱚᱵᱮ ᱵᱷᱚᱜᱽᱱᱟᱰᱤ ᱫᱚ ᱵᱟᱯᱮ ᱪᱟᱞᱟᱣ ᱵᱟᱲᱟᱜ ᱠᱟᱱᱟ ᱜᱚᱝᱠᱮ ᱛᱚᱯᱮ ᱦᱩᱞ ᱢᱟᱦᱟ ᱢᱟᱱᱟᱣ ᱫᱚ᱾
ᱟᱫᱚ ᱜᱚᱝᱠᱮ ᱵᱷᱩᱜᱽᱱᱟᱰᱤ ᱱᱚᱜᱝᱠᱟ ᱥᱚᱝᱥᱟᱨ ᱡᱤᱭᱚᱱ ᱨᱮ ᱦᱮᱡ ᱠᱟᱛᱮᱮᱫ ᱟᱫᱚ ᱵᱷᱚᱜᱽᱱᱟᱰᱤ ᱫᱚ ᱠᱷᱟᱱ ᱵᱟᱝᱞᱤᱧ ᱵᱟᱜᱟᱣ ᱟᱠᱟᱱᱟ ᱟᱹᱰᱤ ᱫᱤᱱ ᱜᱮ᱾ ᱟᱫᱚᱞᱤᱧ ᱞᱟᱹᱭ ᱮᱫᱟ, ᱟᱫᱚ ᱚᱱᱟ ᱞᱮᱱ ᱛᱟᱦᱮᱸᱫ ᱞᱤᱧ ᱦᱟᱱᱮ ᱫᱩ ᱦᱟᱡᱟᱨ ᱠᱩᱲᱤ ᱥᱟᱞ ᱥᱮᱫᱨᱮ ᱦᱮᱸᱥᱮ ᱪᱮᱫ
ᱦᱚᱭ ᱜᱚᱝᱠᱮ
ᱦᱟᱱᱰᱮ ᱵᱤᱱ ᱪᱟᱞᱟᱣ ᱟ ᱦᱟᱱᱰᱮ ᱵᱚᱱ ᱪᱟᱞᱟᱜᱼᱟ, ᱫᱤᱥᱟᱹᱭ ᱫᱟᱹᱵᱤᱱ ᱥᱮ ᱵᱟᱝ?
ᱦᱮᱸ ᱜᱚᱝᱠᱮ ᱫᱩ ᱦᱟᱡᱟᱨ ᱠᱩᱲᱤ ᱨᱮ ᱪᱟᱞᱟᱣ ᱵᱚᱱ ᱟᱵᱚᱱ ᱜᱟᱛᱮ ᱜᱟᱛᱮ ᱵᱚᱱ ᱪᱟᱞᱟᱣ ᱞᱮᱱ ᱱᱮ ᱪᱟᱞᱟᱣ ᱜᱮ᱾
ᱦᱮᱸ ᱦᱮᱸ ᱦᱮᱸ ᱤᱱᱟᱹ ᱪᱟᱞᱟᱣ ᱜᱮᱛᱚ ᱟᱨ ᱛᱚ ᱚᱱᱠᱟ ᱫᱚ ᱪᱟᱞᱟᱣ ᱫᱚ ᱜᱚᱢᱠᱮ ᱵᱟᱝ ᱦᱩᱭ ᱠᱟᱱᱟ ᱮᱱᱠᱷᱟᱱ ᱦᱮᱸᱥᱮ᱾ ᱟᱫᱚ ᱜᱚᱝᱠᱮ ᱦᱚᱜᱼ ᱱᱟ ᱜᱮ ᱠᱤᱪᱷᱩᱜᱟᱱ ᱡᱩᱣᱟᱹᱱ ᱠᱚ ᱵᱟᱝᱠᱚ ᱵᱩᱡᱷᱟᱹᱣ ᱫᱟᱲᱮᱭᱟᱜᱼᱟ ᱡᱮ ᱪᱮᱫᱟᱜ ᱛᱤᱨᱤᱥᱮ ᱡᱩᱱ ᱵᱚᱱ ᱢᱟᱱᱟᱣ ᱫᱟ ᱜᱚᱢᱠᱮ? ᱢᱟᱥᱮ ᱠᱟᱹᱡ ᱞᱟᱹᱭᱟᱜ ᱵᱤᱱ ᱦᱟᱞᱠᱟ ᱠᱟᱹᱡ ᱦᱩᱰᱤᱧ ᱢᱟᱪᱷᱟ, ᱫᱚ ᱪᱮᱫᱟᱜ ᱵᱚᱱ ᱢᱟᱱᱟᱣᱫᱟ ᱛᱤᱨᱤᱥᱮ ᱡᱩᱱ?
ᱜᱚᱢᱠᱮ ᱟᱞᱤᱧ ᱛᱤᱨᱤᱥᱟ ᱡᱩᱱ ᱵᱮᱯᱟᱨ ᱫᱚ ᱦᱩᱭᱩᱜ ᱠᱟᱱᱟ ᱡᱮ ᱱᱚᱜᱼᱚᱭ ᱡᱮ ᱟᱵᱚ ᱡᱮ ᱱᱚᱜᱼᱚᱭ ᱡᱮ ᱟᱞᱟᱝᱞᱟᱝ ᱨᱚᱲᱮᱫ ᱠᱟᱱ ᱱᱚᱼᱚᱭ ᱧᱤᱫᱟᱹ ᱱᱚᱜ ᱞᱟᱝ ᱨᱚᱲ ᱮᱫᱟ ᱥᱮ ᱟᱵᱚ ᱦᱚᱸᱜᱚᱭ ᱵᱚᱱ ᱫᱟᱬᱟᱱ ᱠᱟᱱᱟ ᱵᱩᱱ ᱥᱮ ᱦᱟᱸᱰᱮ ᱵᱚᱱ ᱪᱟᱞᱟᱜ ᱠᱟᱱᱟ᱾ ᱱᱚᱸᱰᱮ ᱵᱚᱱ ᱪᱟᱞᱟᱜ ᱠᱟᱱᱟ, ᱟᱵᱚ ᱱᱚᱜᱼᱚᱭ ᱡᱮ ᱟᱵᱚ ᱠᱟᱛᱷᱟ ᱟᱵᱚ ᱢᱤᱫᱴᱮᱱ ᱪᱮᱫ ᱟᱵᱚ ᱢᱤᱫᱴᱮᱡ᱾ ᱛᱤᱨᱤᱥᱮ ᱡᱩᱱ ᱫᱚ ᱟᱵᱚᱨᱮᱱ ᱟᱹᱜᱤᱞ ᱦᱟᱯᱲᱟᱢ ᱠᱚ ᱟᱵᱚᱣᱟᱜ ᱱᱚᱜᱼᱚᱭ ᱱᱚᱜᱼᱚᱭ ᱡᱮ ᱟᱵᱚ ᱥᱟᱫᱷᱤᱱ ᱛᱮ ᱛᱟᱦᱮᱱ ᱞᱟᱹᱜᱤᱫ, ᱢᱟᱠᱚ ᱠᱚ ᱛᱤᱨᱤᱥ ᱡᱩᱱ ᱠᱚᱨᱟᱣ ᱛᱤᱨᱤᱥ ᱡᱩ ᱠᱚ ᱦᱩᱞ ᱞᱮᱫᱟ᱾ ᱟᱨ ᱩᱱᱠᱩ ᱮᱤᱱᱦᱤᱞᱳᱜ ᱠᱚ ᱩᱱᱠᱩ ᱟᱵᱚᱨᱮᱱ ᱡᱮᱴᱟ ᱵᱤᱨ ᱥᱤᱫᱷᱩ ᱠᱟᱱᱩ ᱢᱩᱨᱢᱩ ᱥᱤᱫᱩ ᱢᱩᱨᱢᱩ ᱯᱷᱩᱞᱚᱡᱷᱟᱱᱚ ᱢᱩᱨᱢᱩ ᱪᱟᱸᱫ ᱵᱷᱟᱭᱨᱚ ᱩᱱᱠᱩ ᱪᱷᱚ ᱵᱚᱭᱦᱟ ᱛᱮ ᱠᱩᱱᱩ ᱩᱱᱟᱹᱜ ᱫᱤᱥᱚᱢ ᱦᱚᱲ ᱠᱚ ᱡᱩᱢᱤᱫ ᱠᱟᱛᱮ ᱛᱤᱨᱮᱥᱮ ᱡᱩᱱ ᱠᱚ ᱦᱩᱞ ᱞᱮᱫᱟ᱾ ᱮᱱᱦᱤᱞᱳᱜ ᱠᱚ ᱵᱚᱸᱜᱟ ᱛᱟᱞᱟ ᱞᱮᱱᱟ ᱚᱱᱟ ᱠᱷᱟᱹᱛᱤᱨ ᱛᱮ ᱟᱵᱚ ᱛᱤᱨᱤᱥᱮ ᱡᱩᱱ ᱵᱚᱱ ᱢᱟᱱᱟᱣ ᱟᱵᱚᱱ᱾ ᱟᱵᱚ ᱮᱱᱦᱤᱞᱳᱜ ᱟᱵᱚ ᱮᱱᱦᱤᱞᱳᱜ ᱩᱱᱠᱩ ᱵᱚᱱ ᱰᱚᱵᱚᱜ ᱡᱚᱦᱟᱨ ᱟᱠᱚᱣᱟ ᱡᱮ ᱟᱵᱚ ᱩᱱᱠᱩ ᱫᱚᱠᱚ ᱡᱤᱶᱤ ᱠᱚ ᱟᱞᱟᱭ ᱞᱮᱫᱟ ᱟᱵᱚ ᱟᱵᱚ ᱩᱱᱠᱩᱵᱩᱱ ᱦᱚᱦᱚ ᱨᱩᱣᱟᱹᱲ ᱠᱚᱣᱟ ᱥᱮ ᱩᱱᱠᱩᱵᱚᱱ ᱫᱷᱩᱯ ᱠᱚᱵᱚᱱ ᱱᱮᱦᱚᱨ ᱥᱮ ᱡᱚᱦᱟᱨ ᱟᱛᱮ ᱵᱚᱱ ᱛᱷᱩᱢᱟᱠᱚᱣᱟ ᱩᱱᱠᱩ, ᱤᱱᱟᱹᱜᱮ
ᱟᱹᱰᱤ ᱟᱹᱰᱤ ᱟᱹᱰᱤ ᱡᱚᱛᱷᱟᱛ ᱠᱟᱛᱷᱟ ᱵᱤᱱ ᱢᱮᱱ ᱠᱟᱫᱟ ᱜᱚᱢᱠᱮ ᱛᱮᱦᱮᱧ ᱥᱟᱹᱨᱤ ᱜᱮ᱾ ᱡᱟᱦᱟᱸ ᱟᱵᱚᱱᱟᱜ ᱦᱚᱭᱛᱚ ᱩᱱᱠᱩ ᱵᱩᱡᱷᱟᱹᱣ ᱞᱟᱹᱠᱛᱤ ᱠᱟᱱᱟ ᱟᱹᱵᱤᱱ ᱡᱟᱦᱟᱸ ᱠᱚᱵᱤᱱ ᱢᱮᱱ ᱠᱮᱫᱟ ᱥᱟᱹᱨᱤᱜᱮ ᱟᱹᱰᱤ᱾ ᱮᱠᱫᱚᱢ ᱡᱚᱛᱷᱟᱛ ᱠᱟᱛᱷᱟ ᱠᱟᱱᱟ᱾ ᱠᱟᱨᱚᱱ ᱫᱚ ᱛᱮᱦᱤᱧ ᱡᱟᱦᱟᱸ ᱵᱚᱱ ᱨᱚᱲ ᱮᱫᱟ ᱥᱮᱵᱚᱱ ᱚᱞ ᱮᱫᱟ ᱥᱮ, ᱡᱟᱦᱟᱱᱟᱜ ᱜᱮ ᱛᱮᱦᱤᱧ ᱟᱵᱚᱣᱟᱜ ᱟᱸ ᱟᱵᱚᱣᱟᱜ ᱢᱟᱹᱱ ᱥᱚᱱᱢᱟᱱ ᱡᱟᱦᱟᱱᱟᱜ ᱜᱮ ᱢᱟᱹᱱ ᱤᱡᱚᱛ ᱡᱟᱦᱟᱸᱴᱟᱜ ᱜᱮ ᱛᱮᱦᱮᱧ ᱟᱵᱚ ᱡᱚᱜ ᱚᱭ ᱥᱩᱠ ᱥᱟᱱᱛᱤ ᱛᱮᱵᱚᱱ ᱫᱟᱬᱟᱱ ᱠᱟᱱᱟ᱾ ᱦᱮᱸᱥᱮ ᱚᱱᱮ ᱵᱚᱱ ᱨᱚᱲ ᱞᱟᱸᱫᱟᱣᱮᱫᱟ᱾ ᱱᱚᱣᱟᱨᱮ ᱟᱹᱰᱤ ᱢᱟᱨᱟᱝ ᱮᱱᱮᱢ ᱜᱮ ᱛᱟᱦᱮᱸ ᱠᱟᱱ ᱛᱟᱠᱚᱣᱟ ᱡᱟᱦᱟᱸ ᱩᱱ ᱚᱠᱛᱚ ᱨᱮᱱ ᱵᱤᱨ ᱠᱚᱠᱚ ᱛᱟᱦᱮᱸ ᱠᱟᱱᱟ᱾ ᱡᱟᱦᱟᱸ ᱫᱚ ᱵᱤᱨ ᱵᱟᱱᱴᱟ ᱥᱤᱫᱩ ᱠᱟᱹᱱᱩ ᱪᱟᱸᱫᱽ ᱵᱷᱳᱭᱨᱳᱵ ᱦᱮᱸ ᱥᱟᱶᱛᱮ
ᱦᱚᱭ ᱜᱚᱢᱠᱮ᱾
ᱟᱫᱚ ᱦᱚᱜᱼᱚᱱ ᱦᱚᱜᱼᱚᱭ ᱦᱚᱜ ᱚᱸᱰᱮ ᱜᱚᱝᱠᱮ ᱜᱚᱢᱠᱮ ᱟᱹᱰᱤ ᱜᱟᱱ ᱡᱩᱣᱟᱹᱱ ᱠᱚ ᱠᱩᱠᱞᱤ ᱛᱟᱦᱮᱱ ᱜᱮᱭᱟ ᱡᱮ ᱮ
ᱥᱟᱱᱛᱟᱲ ᱦᱩᱞ ᱫᱚ ᱪᱮᱫ ᱦᱩᱭ ᱞᱮᱱᱟ? ᱦᱚᱜᱼ ᱱᱟ ᱢᱤᱫᱴᱮᱱ ᱥᱟᱱᱛᱟᱲ ᱦᱩᱞ ᱫᱚ ᱪᱮᱫ ᱦᱩᱭ ᱞᱮᱱᱟ ᱪᱮᱫᱟᱜ ᱥᱟᱱᱛᱟᱲ ᱦᱩᱞ ᱵᱚᱱ ᱛᱤᱨᱤᱥ ᱡᱩᱱ ᱟᱫᱚ ᱟᱹᱰᱤ ᱡᱚᱛᱷᱟᱛ ᱠᱟᱛᱷᱟ ᱵᱤᱱ ᱞᱟᱹᱭ ᱠᱮᱫᱟ ᱱᱚᱼᱚ ᱱᱚᱰᱮ ᱡᱮ, ᱦᱮᱸ ᱞᱟᱹᱭᱵᱤᱱ ᱜᱚᱝᱠᱮ ᱢᱟ
ᱪᱤᱫ ᱞᱟᱹᱭ ᱫᱟ ᱠᱚᱝᱠᱮ ᱟᱵᱤᱱ ᱞᱟᱹᱭ ᱵᱮᱱ
ᱟᱫᱚ ᱜᱚᱢᱠᱮ ᱦᱚᱸᱜᱼᱚᱭ ᱟᱹᱞᱤᱧ ᱞᱤᱧ ᱟᱹᱞᱤᱧᱟᱜ ᱢᱮᱱᱫᱚ ᱱᱚᱣᱟ ᱡᱮ ᱛᱮᱦᱮᱧ ᱩᱱ ᱡᱚᱠᱷᱚᱡ ᱩᱱ ᱚᱠᱛᱮ ᱢᱟ ᱩᱱ ᱚᱠᱛᱮ ᱢᱟ ᱚᱱᱠᱟᱱ ᱠᱚᱱᱚ ᱢᱟᱱ ᱜᱮᱲᱻ ᱱᱮᱛᱟᱨ ᱢᱳᱵᱟᱭᱤᱞ ᱥᱮ ᱱᱚᱝᱠᱟᱱ ᱢᱤᱫᱴᱮᱱ ᱴᱮᱠᱱᱳᱞᱚᱡᱤ ᱡᱩᱜᱽ ᱨᱮ, ᱟᱵᱚ ᱵᱚᱱ ᱥᱮᱴᱮᱨ ᱟᱠᱟᱱᱟ, ᱛᱚ ᱛᱮᱦᱮᱧ ᱢᱤᱫᱴᱮᱱ ᱦᱚᱲ ᱠᱷᱚᱱᱟᱜ ᱟᱨ ᱢᱤᱫᱴᱮᱱ ᱦᱚᱲ ᱮ ᱡᱮ ᱦᱚᱦᱚ ᱫᱚ ᱟᱹᱰᱤ ᱟᱹᱰᱤ ᱥᱚᱞᱦᱮ ᱠᱟᱱᱟ᱾ ᱢᱮᱱᱠᱷᱟᱱ ᱩᱱ ᱡᱩᱜᱽ ᱨᱮᱢᱟ ᱥᱮ ᱩᱱ ᱚᱠᱛᱚ ᱛᱮ ᱨᱮᱢᱟ ᱚᱱᱠᱟᱱᱟᱜ ᱪᱮᱫ ᱚᱱᱠᱟᱱᱟᱜ ᱴᱮᱠᱱᱳᱞᱚᱡᱤ ᱥᱮ ᱚᱱᱠᱟᱱᱟᱜ ᱡᱟᱱᱛᱨᱤᱠ ᱵᱟᱝ ᱛᱟᱦᱮᱸ ᱠᱟᱱᱟ᱾ ᱟᱨ ᱛᱟᱦᱚᱞᱮ ᱜᱚᱢᱠᱮ ᱪᱤᱠᱟᱹᱛᱮ ᱥᱮ ᱚᱠᱟ ᱞᱮᱠᱟᱨᱮ ᱩᱱᱠᱩ ᱟᱠᱚ ᱛᱟᱞᱟᱨᱮ ᱢᱤᱫᱴᱮᱱ ᱠᱚ ᱜᱟᱞᱚᱪ ᱜᱟᱯᱟᱞ ᱢᱟᱨᱟᱣ ᱞᱮᱫᱟ, ᱟᱵᱤᱱᱟᱜ ᱢᱚᱱᱮ ᱛᱮ ᱪᱮᱫ ᱮ ᱞᱟᱹᱭᱟ? ᱪᱤᱠᱟᱹ ᱛᱮᱠᱚ ᱡᱩᱢᱤᱫ ᱞᱮᱱᱟ ᱢᱟᱱᱮ ᱩᱱᱟᱹᱜ ᱦᱚᱲ ᱪᱤᱠᱟᱹ ᱛᱮᱠᱚ ᱡᱟᱣᱨᱟ ᱞᱮᱱ ᱛᱟᱦᱮᱸᱜᱼᱟ᱾ ᱞᱟᱹᱭ ᱫᱟᱠᱚ ᱡᱮ ᱡᱚᱠᱷᱚᱱ ᱛᱤᱨᱤᱥᱮ ᱡᱩᱱ ᱦᱩᱭᱩᱜᱼᱟ᱾ ᱯᱩᱱ ᱯᱚᱧᱪᱟᱥ ᱦᱟᱡᱟᱨ ᱦᱚᱲ ᱪᱮᱛᱟᱱ ᱠᱚ ᱡᱟᱣᱨᱟ ᱞᱮᱱᱟ, ᱪᱤᱠᱟᱹ ᱛᱮᱠᱚ ᱡᱩᱢᱤᱫ ᱞᱮᱱᱟ ᱩᱱᱟᱹᱜ ᱜᱟᱱ ᱦᱚᱲ ᱜᱚᱝᱠᱮ? ᱩᱱ ᱚᱠᱛᱚ ᱨᱮ
ᱜᱚᱢᱠᱮ ᱤᱧ ᱡᱚᱠᱷᱚᱱ ᱫᱚ ᱡᱟᱦᱟᱸ ᱫᱚᱠᱚ ᱢᱮᱛᱟᱜᱼᱟ ᱥᱟᱨᱡᱚᱢ ᱜᱤᱨᱟᱹ ᱨᱮ ᱥᱟᱠᱟᱢ ᱨᱮ ᱜᱤᱨᱟᱹ ᱠᱟᱛᱮᱫ ᱡᱟᱦᱟᱸ ᱜᱤᱨᱟᱹ ᱠᱟᱛᱮᱜ ᱟᱛᱳ ᱨᱮᱱ ᱢᱟᱺᱡᱷᱤ ᱦᱟᱲᱟᱢ ᱮᱢ ᱦᱚᱪᱚ ᱠᱟᱛᱮ ᱜᱮᱨᱟ ᱟᱠᱟᱱ ᱡᱮ ᱜᱤᱨᱟᱹᱜ ᱟᱠᱟᱱ ᱫᱤᱱ ᱨᱮ ᱱᱚᱸᱰᱮ ᱱᱤᱭᱟᱹ ᱡᱟᱭᱜᱟ ᱵᱤᱯᱚᱞ ᱠᱚ ᱤᱱ ᱡᱚᱠᱷᱚᱱ ᱫᱚ ᱜᱚᱢᱠᱮ ᱡᱷᱚᱛᱚ ᱦᱚᱲᱟᱜ ᱯᱟᱹᱛᱭᱟᱹᱣ ᱥᱮ ᱡᱩᱢᱤᱫ ᱠᱚ ᱛᱟᱦᱮᱸ ᱠᱟᱱᱟ ᱾ ᱜᱮ ᱦᱩᱭᱩᱜ ᱠᱟᱱ ᱛᱟᱸᱦᱮ
ᱮᱠᱫᱚᱢ ᱮᱠᱫᱚᱢ ᱮᱠᱫᱚᱢ ᱟᱹᱰᱤ ᱡᱚᱛᱷᱟᱛ ᱵᱤᱱ ᱢᱮᱱᱟ ᱠᱟᱫᱟ ᱜᱚᱢᱠᱮ ᱮᱠᱫᱚᱢ ᱴᱷᱤᱠ ᱡᱮ ᱩᱱ ᱚᱠᱛᱮ ᱫᱚ ᱩᱱᱟᱹ ᱩᱱ ᱚᱠᱛᱮ ᱫᱚ ᱦᱚᱲ ᱠᱚ ᱡᱩᱢᱤᱫ ᱞᱮᱫ ᱠᱚᱣᱟ ᱥᱟᱨᱡᱚᱢ ᱜᱤᱨᱟᱹ ᱫᱟᱨᱟᱭ ᱛᱮ᱾ ᱮᱠᱫᱚᱢ ᱟᱛᱩ ᱟᱛᱩ ᱨᱮᱱ ᱢᱟᱺᱡᱷᱤ ᱵᱟᱵᱟ ᱴᱷᱮᱱ ᱠᱚ ᱚᱞ ᱵᱷᱮᱡᱟ ᱠᱮᱫᱟ ᱟᱨ ᱥᱟᱹᱨᱤᱜᱮ ᱚᱱᱟᱵᱤᱱ ᱡᱟᱦᱟᱸ ᱞᱮᱠᱟ ᱵᱤᱱ ᱢᱮᱱ ᱠᱮᱫᱟ᱾ ᱡᱮ ᱚᱱᱟ ᱥᱟᱨᱡᱚᱢ ᱜᱤᱨᱟᱹ ᱪᱮᱛᱟᱱ ᱨᱮᱜᱮ ᱯᱩᱛᱭᱣ ᱛᱟᱦᱮᱸ ᱠᱟᱱ ᱛᱟᱠᱚᱣᱟ ᱮᱵᱚᱝ ᱚᱱᱟ ᱴᱷᱟᱶ ᱨᱮ ᱥᱮ ᱚᱱᱟ ᱫᱤᱱ ᱨᱮ ᱩᱱᱠᱩ ᱦᱚᱲ ᱠᱚ ᱡᱩᱢᱤᱫ ᱞᱮᱱᱟ ᱾ ᱟᱨ ᱥᱟᱱᱛᱟᱲ ᱦᱩᱞ ᱫᱚ ᱦᱩᱭ ᱞᱮᱱᱟ ᱥᱟᱹᱨᱤᱜᱮ ᱜᱚᱢᱠᱮ ᱮᱠᱫᱚᱢ ᱟᱪᱪᱷᱟ ᱜᱚᱝᱠᱮ ᱟᱹᱞᱤᱧᱟᱜ ᱢᱤᱫᱴᱮᱱ ᱠᱩᱠᱞᱤ ᱛᱮᱦᱮᱧ ᱟᱴᱷᱨᱚᱥᱚ ᱯᱚᱧᱪᱟᱱᱱᱚ ᱥᱟᱞ ᱨᱮ ᱛᱮᱦᱤᱧ ᱥᱟᱱᱛᱟᱞ ᱥᱟᱱᱛᱟᱞ ᱟᱪᱪᱷᱟ ᱥᱟᱹᱨᱤ ᱠᱤ ᱚᱱᱟ ᱯᱷᱩᱨᱜᱟᱹᱞ ᱠᱷᱚᱱᱟᱜ ᱞᱟᱹᱭ ᱫᱚᱵᱚᱱ ᱯᱷᱩᱨᱜᱟᱹᱞ ᱟᱠᱟᱱᱟᱵᱚᱱ, ᱥᱟᱹᱨᱤ ᱜᱮ ᱱᱤᱛᱚᱜ ᱫᱷᱟᱹᱵᱤᱡ ᱯᱷᱩᱨᱜᱟᱹᱞ ᱵᱚᱱ ᱧᱟᱢ ᱟᱠᱟᱫᱟ? ᱟᱹᱵᱤᱱᱟᱜ ᱪᱮᱫ ᱢᱚᱱᱮ ᱦᱩᱭᱩᱜᱼᱟ᱾ ᱦᱮᱸ ᱜᱚᱢᱠᱮ
ᱜᱚᱝᱠᱮ ᱛᱚᱵᱮ ᱜᱚᱢᱠᱮ ᱛᱚᱵᱮ ᱱᱤᱛᱚᱜ ᱫᱚ ᱛᱚᱵᱮ ᱫᱟᱜ ᱡᱟᱹᱯᱩᱫ ᱫᱟᱭ ᱥᱮ ᱵᱟᱝ ᱱᱤᱛᱚᱜ?
ᱪᱮᱫ ᱜᱚᱝᱠᱮ
ᱢᱮᱱᱫᱟᱞᱤᱧ ᱡᱮ ᱱᱤᱛᱚᱜ ᱫᱚ ᱫᱟᱜ ᱡᱟᱹᱯᱩᱫ ᱫᱟᱭ ᱥᱮ ᱵᱟᱝ ᱜᱚᱝᱠᱮ ᱱᱤᱛᱚᱜ ᱫᱚ ᱟᱯᱮ ᱥᱮᱫ ᱫᱚ?
ᱮᱸ ᱵᱟᱝ ᱜᱚᱝᱠᱮ ᱱᱚᱛᱮ ᱫᱚ ᱮᱠᱷᱟᱱ ᱫᱟᱜ ᱡᱟᱹᱯᱩᱫ ᱫᱚᱭ ᱟᱹᱥᱩᱲ ᱧᱚᱜ ᱟᱠᱟᱫᱟ᱾ ᱚᱱᱠᱟ ᱫᱚ ᱮᱠᱷᱱ ᱵᱟᱭ ᱫᱟᱵ ᱵᱟᱲᱟᱭᱮᱫᱟ ᱾
ᱦᱳᱭ ᱜᱚᱝᱠᱮ ᱜᱚᱝᱠᱮ ᱪᱮᱫ ᱵᱚ ᱢᱮᱱᱟ ᱟᱵᱚ ᱥᱮᱫ ᱫᱚ ᱠᱟᱡᱟᱠ ᱟᱵᱚ ᱥᱮᱫ ᱫᱚ ᱠᱟᱡᱟᱠ ᱫᱟᱜ ᱡᱟᱯᱩᱫ ᱫᱚ ᱜᱚᱝᱠᱮ ᱫᱟᱜ ᱡᱟᱯᱩᱫ ᱠᱟᱨᱚᱱ ᱛᱮ ᱦᱚᱸ ᱵᱟᱠᱚᱧ ᱡᱟᱹᱯᱤᱫ ᱫᱟᱲᱮᱭᱟᱜ ᱠᱟᱱᱟ ᱜᱚᱝᱠᱮ ᱵᱷᱟᱜᱤ ᱴᱷᱤᱠ ᱦᱚᱸ ᱵᱟᱝ ᱦᱤᱡᱩᱜ ᱠᱟᱱᱟ᱾
ᱟᱪᱷᱟ ᱟᱪᱷᱟ ᱟᱪᱷᱟ ᱱᱚᱛᱮ ᱚ ᱱᱚᱛᱮ ᱦᱚᱸ ᱜᱚᱝᱠᱮ ᱮᱱᱠᱷᱟᱱ ᱫᱟᱜ ᱡᱟᱹᱯᱩᱫ ᱫᱟᱜ ᱧᱩᱛ ᱵᱟᱲᱟ ᱠᱮᱫ ᱜᱮᱭᱟ ᱛᱟᱨᱯᱚᱨ ᱮᱱᱠᱷ ᱫᱟᱜ ᱫᱚᱭ ᱟᱹᱥᱩᱞ ᱧᱚᱜ ᱠᱟᱫᱟ᱾ ᱟᱛᱩ ᱫᱚ ᱛᱟᱦᱚᱞᱮ ᱜᱚᱢᱠᱮ ᱚᱠᱟᱞᱮᱠᱟ ᱚᱲᱟᱜ ᱠᱚᱨᱮ ᱫᱚ ᱦᱟᱹᱠᱩ ᱠᱚ ᱚᱠᱟᱠᱟᱵᱤᱱ ᱥᱟᱵᱟᱭᱮᱫ ᱠᱚᱣᱟ ᱡᱟᱹᱯᱩᱫ ᱨᱮ
ᱡᱟᱯᱩᱫ ᱨᱮᱫᱚ ᱜᱚᱝᱠᱮ ᱪᱮᱫ ᱞᱟᱹᱭᱟ ᱥᱟᱭᱨᱟ ᱞᱤᱧ ᱚᱰᱚᱜᱼᱟ, ᱠᱟᱹᱵᱪᱤ ᱨᱮ ᱵᱮᱱᱟᱣ ᱠᱟᱛᱮ ᱚᱱᱮ ᱠᱚ ᱪᱤᱛᱟᱹᱨ ᱠᱚ ᱫᱚᱦᱚᱭ ᱢᱟ᱾ ᱡᱟᱛᱮ ᱚᱱᱮ ᱡᱮ ᱟᱹᱛᱩ ᱡᱚᱠᱷᱚᱡ ᱡᱮᱴᱟ ᱦᱟᱹᱠᱩ ᱠᱚ ᱦᱤᱡᱩᱜ ᱢᱟ ᱡᱟᱛᱮ ᱩᱱ ᱫᱚᱠᱚ ᱵᱚᱞᱚᱜ ᱢᱟᱨᱮ
ᱟ ᱮᱠᱫᱚᱢ ᱮᱠᱫᱚᱢ ᱴᱷᱤᱠ ᱵᱤᱱ ᱢᱮᱱ ᱠᱟᱫᱟ ᱜᱚᱢᱠᱮ ᱟᱫᱚ ᱟᱪᱪᱷᱟ ᱚᱱᱛᱮ ᱟᱯᱮ ᱫᱤᱥᱚᱢ ᱥᱮᱫ ᱫᱚ ᱜᱚᱝᱠᱮ ᱚᱠᱟ ᱞᱮᱠᱟ ᱢᱟᱱᱮ ᱡᱟᱦᱟᱸ ᱡᱟᱦᱟᱸ ᱚᱱᱮ ᱦᱟᱹᱠᱩ ᱠᱚ ᱥᱟᱵ ᱠᱚᱫᱚ ᱚᱱᱟ ᱠᱚᱫᱚ ᱪᱮᱫ ᱪᱮᱫ ᱠᱚ ᱧᱩᱛᱩᱢ ᱠᱚᱯᱮ ᱢᱮᱛᱟᱜᱼᱟ ᱢᱟᱥᱮ ᱠᱟᱹᱡ ᱞᱟᱹᱭᱟᱵᱤᱱ ᱥᱮ ᱵᱟᱹᱞᱤᱧ ᱵᱟᱲᱟᱭᱟᱛᱚ ᱚᱱᱛᱮᱱᱟᱜ ᱫᱚ?
ᱟᱪᱪᱷᱟ ᱟᱪᱪᱷᱟ
ᱟᱫᱚ ᱞᱤᱧ ᱢᱮᱱ ᱫᱟ ᱢᱟᱱᱮ ᱟᱞᱮ ᱡᱮᱢᱚᱱ ᱦᱟᱹᱠᱩ ᱞᱮ ᱥᱟᱵ ᱠᱚᱣᱟ ᱮᱱᱮ ᱢᱚᱥᱟᱨᱤ ᱞᱮ ᱚᱰᱟᱣᱟ ᱟᱞᱮ ᱫᱚ ᱚᱱᱠᱟ ᱜᱮᱵᱮᱱ ᱚᱰᱟᱣᱟ ᱥᱮ ᱟᱯᱮ ᱫᱚ ᱪᱮ? ᱚᱠᱟ ᱞᱮᱠᱟ ᱜᱚᱢᱠᱮ
ᱢᱚᱥᱟᱨᱤ ᱫᱚ ᱜᱚᱝᱠᱮ ᱚᱱᱟ ᱫᱚᱠᱚ ᱚᱨᱟ ᱜᱚᱝᱠᱮ ᱟᱞᱮ ᱥᱮᱫ ᱫᱚ ᱢᱚᱥᱟᱨᱤ ᱫᱚ ᱡᱮᱴᱟ᱾ ᱛᱟᱦᱮᱱ ᱫᱚ ᱪᱮᱫ ᱠᱚ ᱡᱮᱴᱟ ᱦᱚᱲ ᱠᱚ ᱢᱚᱥᱟᱨᱤ ᱵᱟᱲᱟᱜ ᱢᱚᱥᱟᱨᱤ ᱫᱚ ᱟᱨᱮ ᱫᱚ ᱥᱟᱵ ᱠᱟᱢ ᱜᱚᱝᱠᱤ ᱟᱵᱤᱱ ᱞᱟᱭ ᱵᱤᱱ ᱩᱫᱟᱦᱚᱨᱚᱱ ᱞᱮᱠᱟ ᱥᱟᱵ ᱠᱟᱜ ᱵᱮᱱ ᱥᱤ ᱢᱤᱫ ᱴᱤᱡ ᱠᱷᱮᱛ ᱠᱷᱮᱛ ᱯᱟᱥᱮᱫ ᱯᱮᱨᱮᱡ ᱟᱠᱟᱱᱟ ᱟᱫᱚ ᱦᱟᱹᱠᱩ ᱥᱟᱵ ᱢᱩᱥᱠᱤᱞ ᱤᱧ ᱡᱚᱠᱷᱚᱱ ᱢᱚᱥᱟᱨᱤ ᱟᱹᱜᱩ ᱠᱟᱛᱮ ᱢᱤᱫ ᱢᱤᱫ ᱠᱳᱱᱟ ᱥᱮ ᱠᱷᱚᱱ ᱦᱟᱱᱟ ᱠᱳᱱᱟ ᱚᱨ ᱚᱨ ᱨᱟᱠᱟᱵ ᱤᱱᱟᱹ ᱜᱤ
ᱟᱪᱪᱷᱟ ᱟᱪᱪᱷᱟ ᱟᱪᱪᱷᱟ ᱟᱪᱪᱷᱟ ᱵᱟᱝ ᱟᱹᱰᱤ ᱟᱹᱰᱤ ᱱᱟᱯᱟᱭ ᱵᱤᱱ ᱢᱮᱱ ᱠᱮᱫᱟ ᱛᱚ᱾ ᱟᱹᱞᱤᱧ ᱦᱚᱸ ᱟᱫᱚ ᱚᱱᱮ ᱚᱱᱠᱟ ᱵᱟᱲᱟᱭ ᱛᱚ ᱵᱟᱹᱱᱩᱜᱼᱟ ᱚᱱᱛᱮ ᱫᱚ ᱦᱮᱸ ᱵᱟᱝ? ᱟᱫᱚᱞᱤᱧ ᱜᱚᱢᱠᱮᱧ ᱢᱮᱱᱫᱟ ᱡᱚᱠᱷᱚᱱ ᱯᱮ ᱨᱚᱦᱚᱭᱟ ᱡᱚᱠᱷᱚᱱ ᱯᱮ ᱨᱚᱦᱚᱭᱟ ᱜᱚᱢᱠᱮ ᱟᱫᱚ ᱚᱱᱟ ᱨᱚᱦᱚᱭ ᱠᱷᱮᱛ ᱨᱮ ᱟᱫᱚ ᱚᱸᱰᱮ ᱠᱷᱚᱱ ᱫᱚ ᱚᱸᱰᱮ ᱛᱚ ᱫᱟᱜ ᱫᱚᱛᱚ ᱡᱚᱼ ᱼᱠᱷᱚᱱ ᱨᱚᱦᱚᱭ ᱠᱷᱮᱛ ᱨᱮ ᱫᱟᱜ ᱫᱚ ᱟᱲᱟᱜᱟ ᱦᱩᱭᱩᱜᱼᱟ ᱢᱤᱫᱟᱨᱮ ᱛᱚ ᱯᱷᱩᱲᱟᱜ ᱜᱮ ᱦᱩᱭᱩᱜᱼᱟ ᱟᱫᱚᱞᱤᱧ ᱢᱮᱱᱫᱟ ᱴᱷᱤᱠ ᱚᱱᱟ ᱚᱠᱛᱮ ᱢᱟ ᱚᱱᱠᱟ ᱛᱮᱢᱟ ᱦᱟᱹᱠᱩ ᱠᱚ ᱯᱟᱨᱚᱢᱚᱜᱼᱟ ᱟᱫᱚᱞᱤᱧ ᱢᱮᱱᱫᱟ ᱚᱱᱟ ᱚᱠᱛᱮ ᱨᱮ ᱚᱠᱟ ᱞᱮᱠᱟ ᱯᱮ ᱥᱟᱵᱮᱫ ᱠᱚ ᱛᱟᱵᱚᱱᱟᱼᱟ? ᱼᱯᱮ ᱥᱮ ᱢᱟᱱᱮ ᱪᱮᱫ ᱛᱮᱯᱮ ᱥᱟᱵᱮᱫ ᱠᱚᱛᱟᱵᱚᱱᱟ?
ᱜᱚᱝᱠᱮ ᱥᱟᱵ ᱫᱚ ᱦᱩᱭᱩᱜ ᱠᱟᱱᱟ ᱟᱭᱢᱟ ᱠᱚᱛᱮ ᱟᱭᱢᱟ ᱡᱤᱱᱤᱥ ᱠᱟᱛᱮ ᱥᱟᱵ ᱦᱩᱭᱩᱜ ᱠᱟᱱᱟ ᱦᱟᱜ᱾ ᱚᱱᱟ ᱠᱩᱫᱚ ᱦᱟᱯᱲᱟᱢ ᱠᱚᱜᱮ ᱦᱟᱲᱟᱢ ᱵᱷᱟᱜᱤ ᱠᱚ ᱵᱟᱲᱟᱭᱟ ᱜᱚᱝᱠᱮ᱾ ᱟᱵᱚ ᱡᱤᱵᱚᱱ ᱠᱚᱲᱟ ᱫᱚ ᱩᱱᱟᱹᱜ ᱠᱟᱹᱴᱤᱡ ᱵᱟᱠᱚ ᱥᱮᱬᱟᱣ ᱟᱠᱟᱫ ᱵᱚᱱᱟ᱾
ᱜᱟᱪ ᱟᱪᱪᱷᱟ ᱟᱪᱪᱷᱟ ᱟᱪᱷᱟ ᱟᱪᱷᱟ ᱟᱫᱚ ᱟᱞᱮ ᱥᱮᱫ ᱡᱮᱢᱚᱱ ᱜᱚᱝᱠᱮ ᱟᱞᱮ ᱫᱚ ᱚᱱᱟ ᱡᱟᱦᱟᱸ ᱠᱚᱨᱮ ᱚᱱᱠᱟ ᱫᱟᱜ ᱠᱚ ᱯᱟᱨᱚᱢᱚᱜᱼᱟ ᱛᱚ ᱚᱱᱟ ᱠᱚᱨᱮ ᱫᱚ ᱟᱞᱮ ᱫᱚ ᱚᱱᱮ ᱚᱱᱟ ᱢᱚᱥᱟᱨᱤ ᱠᱚᱞᱮ ᱮᱰᱟᱣ ᱚᱴᱚ ᱠᱟᱜᱼᱟ ᱦᱮᱸ ᱪᱮ ᱪᱮᱫ ᱮ ᱦᱮᱸ ᱜᱚᱝᱠᱮ ᱟᱸᱚᱢᱚᱜ ᱠᱟᱱᱟ
ᱦᱸᱩᱢ ᱟᱸᱡᱚᱢᱚᱜ ᱠᱟᱱᱟ ᱜᱚᱢᱠᱮ
ᱴᱷᱤᱠ ᱴᱷᱤᱠ ᱴᱷᱤᱠ ᱟᱫᱚ ᱱᱚᱣᱟ ᱡᱟᱹᱯᱩᱫ ᱡᱟᱹᱯᱩᱫ ᱮᱸ
ᱮᱸ ᱡᱟᱹᱯᱩᱫ ᱡᱟᱹᱯᱩᱫ ᱮᱢᱚᱱᱮ ᱛᱟᱦᱞᱮ ᱜᱚᱝᱠᱮ ᱦᱤᱛᱚᱜ ᱫᱚ ᱛᱟᱦᱞᱮ ᱚᱱᱛᱮ ᱫᱚ ᱞᱟᱹᱭ ᱫᱟᱞᱤᱧ ᱵᱚᱨᱥᱟ ᱫᱚ ᱮᱠᱷᱚᱱ ᱵᱟᱭ ᱟᱬᱜᱩ ᱠᱟᱫᱟ ᱵᱟᱝ ᱥᱮ ᱟᱬᱜᱩ ᱟᱠᱟᱫᱟᱭ?
ᱜᱚᱝᱠᱮ ᱵᱚᱨᱥᱟ ᱫᱚ ᱵᱟᱭ ᱟᱬᱜᱩ ᱟᱠᱟᱜᱼᱟ ᱫᱟᱜ ᱪᱟᱞᱟᱜ ᱠᱟᱱ ᱜᱮᱭᱟ ᱴᱤᱯᱤᱠ ᱴᱟᱯᱟᱠ ᱜᱚᱝᱠᱮ ᱫᱟᱜ ᱧᱩᱨᱩᱜ ᱠᱟᱱ ᱜᱮᱭᱟ᱾
ᱚᱱᱟ ᱢᱟᱱᱮ ᱛᱚ ᱜᱚᱝᱜᱮ ᱛᱟᱦᱞᱮ ᱟᱨ ᱠᱤᱪᱷᱩ ᱫᱤᱱ ᱯᱚᱨ ᱜᱮ ᱠᱷᱟᱱ ᱟᱬᱜᱚᱭᱟᱭ ᱦᱟᱜ ᱞᱟᱹᱭ ᱫᱟᱞᱤᱧ ᱛᱟᱦᱞᱮ ᱛᱚ ᱟᱨ ᱠᱤᱪᱷᱩ ᱫᱤᱱ ᱯᱚᱨᱜᱮ ᱛᱟᱦᱞᱮ ᱛᱚ ᱵᱚᱨᱥᱟ ᱫᱚ ᱟᱬᱜᱚᱭᱟ ᱜᱚᱝᱠᱮ ᱡᱮᱢᱚᱱ ᱠᱟᱱᱟ
ᱦᱳᱭ ᱜᱚᱢᱠᱮ
ᱴᱷᱤᱠ ᱴᱷᱤᱠ ᱴᱷᱤᱠ ᱴᱷᱤᱠ ᱴᱷᱤᱠ ᱟᱫᱚ ᱚᱱᱟᱜᱮ ᱟᱹᱞᱤᱧ ᱦᱚᱸ ᱢᱚᱱᱭᱮᱫ ᱛᱟᱦᱮᱱᱟᱞᱤᱧ ᱵᱚᱨᱥᱟ ᱵᱷᱚᱨᱥᱟ ᱜᱮ ᱟᱹᱵᱤᱱ ᱥᱮᱫ ᱞᱤᱧ ᱵᱟᱠᱟᱜ-ᱟ ᱛᱩ ᱚᱰᱮ ᱛᱟᱦᱟᱞᱮ ᱚᱱᱛᱮ ᱵᱚᱨᱥᱟ ᱨᱮᱞᱤᱧ ᱞᱤᱧ ᱠᱟᱢᱤᱭᱟ ᱟᱫᱚ ᱜᱚᱝᱠᱮ ᱚᱝᱠᱟ ᱠᱟᱢᱤ ᱠᱚ ᱚᱱᱛᱮ ᱢᱮᱱᱟᱜ ᱟᱠᱟᱫᱟ ᱚᱝᱠᱟ
ᱠᱟᱹᱢᱤ ᱠᱚᱫᱚ ᱚᱱᱛᱮ ᱜᱚᱝᱠᱮ ᱱᱤᱛᱚᱜ ᱫᱚ ᱜᱚᱢᱠᱮ ᱟᱯᱮ ᱛᱮᱫᱚ ᱯᱷᱤᱛᱟᱹ ᱵᱷᱟᱜᱤ ᱪᱟᱞᱟᱣ ᱦᱩᱭᱩᱜᱼᱟ ᱟᱨ ᱠᱟᱹᱢᱤ ᱧᱟᱢᱚᱜ ᱜᱮᱭᱟ ᱜᱚᱝᱠᱮ ᱟᱵᱚ ᱥᱮᱫ ᱫᱚ ᱵᱟᱝ ᱟᱵᱚ ᱠᱷᱚᱡ ᱠᱟᱹᱴᱤᱡ ᱥᱟᱺᱜᱤᱧ ᱧᱚᱜ ᱠᱩᱨ ᱠᱟᱪᱟ ᱠᱟᱪᱷᱤ ᱧᱚᱜ ᱪᱟᱞᱟᱜ ᱦᱩᱭᱩᱜᱼᱟ ᱚᱸᱰᱮ ᱪᱟᱨ ᱞᱟᱭᱤᱱ ᱛᱮ ᱜᱚᱝᱠᱮ ᱰᱟᱭᱨᱮᱴ ᱱᱚᱸᱰᱮ ᱠᱷᱚᱡ ᱤᱴᱟᱦᱟᱨ ᱯᱟᱥᱛᱟ ᱥᱮᱫ ᱥᱮ ᱚᱸᱰᱮ ᱠᱷᱚᱡ ᱟᱞᱚᱢᱯᱩᱠᱩᱨ ᱟᱬᱜᱩ ᱮᱱᱟᱵᱤᱱ ᱟᱵᱤᱱ ᱡᱩᱫᱤ ᱢᱟᱞᱫᱟ ᱴᱟᱣᱩᱱ ᱨᱮ ᱯᱷᱮᱰ ᱮᱱᱟ ᱚᱸᱰᱮ ᱠᱷᱚᱡ ᱥᱟᱵ ᱠᱮᱫᱟ ᱜᱟᱹᱰᱤ ᱟᱨ ᱦᱟᱸᱰᱮ ᱠᱷᱚᱡ ᱵᱟᱥ ᱥᱴᱮᱱᱰ᱾ ᱛᱟᱨ ᱚᱱᱠᱟ ᱟᱵᱮᱱ ᱱᱚᱸᱰᱮ ᱵᱮᱱ ᱞᱟᱹᱭ ᱠᱮᱫᱟ ᱡᱮ ᱱᱟᱭ ᱟᱫᱚ ᱢᱚᱴᱟᱢᱩᱴᱤ ᱞᱟᱹᱭ ᱠᱮᱜᱼᱟ ᱤᱧ ᱫᱚ ᱱᱤᱭᱟᱹ ᱴᱷᱤᱠᱮ ᱫᱟᱨᱤᱧ ᱯᱷᱮᱰᱚᱜᱼᱟ᱾ ᱛᱟᱦᱚᱞᱮ ᱫᱚ ᱴᱷᱤᱠ ᱜᱮᱭᱟ᱾
ᱟᱪᱪᱷᱟ ᱟᱪᱪᱷᱟ ᱪᱟ ᱵᱟᱦ ᱟᱹᱰᱤ ᱟᱹᱰᱤ ᱱᱟᱯᱟᱭ ᱡᱟᱦᱟᱸ ᱛᱤᱥ ᱡᱩᱫᱤ ᱦᱚᱭᱛᱳ ᱚᱱᱠᱟ ᱚᱠᱛᱚ ᱠᱚ ᱛᱟᱦᱮᱱ ᱠᱷᱟᱱ ᱛᱟᱦᱚᱞᱮ ᱟᱹᱞᱤᱧ ᱦᱚᱸ ᱟᱹᱵᱤᱱ ᱥᱮᱫ ᱞᱤᱧ ᱪᱟᱞᱟᱣ ᱦᱤᱡᱩᱜ-ᱟ ᱟᱫᱚ ᱦᱚᱸᱜᱚᱝᱠᱟ ᱠᱤᱪᱷᱩ ᱚᱠᱛᱚ ᱠᱚᱜᱮ ᱛᱚ ᱜᱚᱝᱠᱮ ᱦᱮᱨ ᱯᱷᱮᱨ ᱠᱟᱨᱚᱱ ᱛᱮ ᱵᱟᱝ ᱵᱟᱝ ᱧᱟᱯᱟᱢᱚᱜ ᱧᱟᱯᱟᱢ ᱫᱟᱲᱮ ᱦᱩᱭᱩᱜ-ᱟ ᱟᱫᱚ ᱠᱚᱥᱴᱚ ᱫᱚ ᱢᱚᱱᱮ ᱨᱮ ᱵᱩᱡᱷᱟᱜ-ᱟ ᱡᱮ ᱟᱹᱵᱤᱱ ᱥᱟᱞᱟᱜ ᱢᱤᱫᱴᱟᱝ ᱧᱟᱯᱟᱢ ᱞᱮᱱᱠᱷᱟᱱ ᱦᱚᱭ ᱛᱚ ᱛᱷᱩᱛᱤ ᱨᱚᱯᱚᱲ ᱟᱵᱚᱣᱟᱜ ᱜᱟᱛᱮ ᱜᱟᱱ ᱠᱚᱜᱼᱟ ᱜᱚᱝᱠᱮ ᱛᱟᱦᱚᱞᱮ ᱤᱥᱠᱩᱞ ᱡᱤᱭᱚᱱ ᱨᱮ ᱡᱟᱦᱟᱭ ᱜᱟᱛᱮ ᱠᱚ ᱛᱟᱦᱮᱸ ᱠᱟᱱ ᱛᱟᱵᱚᱱᱟ ᱩᱱᱠᱩ ᱫᱚ ᱵᱤᱱ ᱠᱚᱞ ᱵᱟᱲᱟ
ᱠᱚ ᱥᱮ ᱵᱟᱝ ᱦᱮᱸ ᱜᱚᱝᱠᱮ
ᱜᱚᱝᱠᱮ ᱟᱞᱤᱧ ᱟᱜ ᱨᱚᱲ ᱟᱡᱚᱢᱚᱜ ᱠᱟᱱᱟ ᱜᱚᱝᱠᱮ
ᱦᱮᱸ ᱜᱚᱝᱠᱮ ᱨᱚᱲ ᱵᱟᱝ ᱟᱡᱚᱜ ᱠᱟᱱᱟ ᱟᱞᱤᱧᱟᱜ
ᱦᱮᱸ ᱟᱡᱚᱢᱚᱜ ᱠᱟᱱᱟ ᱜᱚᱝᱠᱮ
ᱟᱪᱪᱷᱟ ᱞᱟᱹᱭ ᱫᱟᱞᱤᱧ
ᱜᱚᱝᱠᱮ ᱱᱚᱜ-ᱚᱭ ᱡᱮᱢᱚᱱ ᱜᱚᱝᱠᱮ ᱚᱠᱛᱚ ᱠᱚᱦᱚᱸ ᱜᱚᱝᱠᱮ ᱚᱠᱛᱚ ᱠᱚᱦᱚ ᱦᱩᱭ ᱥᱮᱴᱮᱨ ᱦᱮᱡ ᱮᱱᱟ ᱡᱮ ᱟᱵᱮᱱ ᱱᱚᱜᱚᱭ ᱡᱮ ᱩᱱᱟᱹᱜ ᱫᱟᱢᱟᱱ ᱫᱟᱢᱟᱱ ᱠᱟᱛᱷᱟ ᱵᱮᱱ ᱞᱟᱹᱭ ᱟᱡᱚᱢ ᱟᱜ ᱞᱤᱧᱟ ᱟᱰᱤ ᱥᱟᱭ ᱥᱟᱭ ᱥᱟᱨᱦᱟᱣ ᱟᱞᱤᱧ ᱦᱳᱭ ᱜᱚᱝᱠᱮ ᱛᱚᱵᱮ ᱟᱨ ᱦᱚᱸ ᱛᱚᱵᱮ ᱧᱟᱯᱟᱢᱚᱜ ᱦᱩᱭᱩᱜ-ᱟ ᱜᱚᱝᱠᱮ ᱱᱚᱠᱟ ᱜᱤ ᱱᱤᱛ ᱵᱮᱲᱟ ᱫᱚ ᱛᱟᱦᱟᱞᱮ
ᱟᱪᱪᱷᱟ ᱟᱪᱪᱷᱟ ᱜᱚᱝᱠᱮ ᱟᱪᱪᱷᱟ ᱟᱪᱪᱷᱟ ᱢᱟ ᱟᱪᱪᱷᱟ ᱜᱚᱢᱠᱮ ᱥᱟᱹᱜᱩᱱ ᱧᱤᱫᱟᱹ ᱢᱟ ᱦᱮᱸ ᱦᱮᱸ ᱜᱚᱝᱠᱮ